ᱦᱮᱞᱳ ᱨᱚᱲ ᱵᱟᱝ ᱟᱸᱡᱚᱢᱚᱜ ᱠᱟᱱ ᱛᱟᱸᱵᱤᱱᱟ᱾
ᱦ ᱜᱚᱝᱠᱮ ᱡᱚᱦᱟᱨ ᱜᱮ᱾
ᱦᱳᱭ ᱡᱚᱦᱟᱨ ᱜᱮ᱾
ᱨᱚᱲ ᱟᱡᱚᱢᱚᱜ ᱠᱟᱱᱟ ᱱᱤᱛᱚᱜ?
ᱦᱳᱭ ᱱᱤᱛᱳᱜ ᱫᱚ ᱨᱚᱲ ᱟᱸᱡᱚᱢᱚᱜ ᱠᱟᱱ ᱜᱮᱭᱟ᱾
ᱦᱮᱸ ᱦᱮᱸ᱾
ᱛᱟᱯᱚᱨᱮ ᱦᱳᱭ ᱥᱟᱹᱜᱩᱱ ᱥᱮᱛᱟᱜ᱾
ᱫᱟᱹᱭ ᱥᱮᱛᱟᱜ ᱥᱮᱛᱟᱜ ᱪᱮᱫ ᱠᱚᱵᱤᱱ ᱪᱤᱠᱟᱹ ᱵᱟᱲᱟᱭᱮᱫ-ᱟ ᱠᱷᱚᱵᱚᱨ ᱫᱚ ᱱᱟᱯᱟᱭ ᱵᱟᱲᱟ ᱜᱮᱧ ᱱᱤᱛᱚᱜ ᱫᱚ᱾
ᱟᱪᱪᱷᱟ ᱟᱫᱚ ᱟᱹᱞᱤᱧ ᱦᱚᱸ ᱱᱚᱛᱮ ᱫᱚ ᱥᱮᱛᱟᱜ ᱵᱮᱲᱟ ᱫᱚᱼᱼ ᱪᱮᱫ ᱞᱤᱧ ᱪᱤᱠᱟᱹᱭᱟ ᱱᱚᱱᱛᱮ ᱢᱟ ᱫᱟᱜ ᱠᱮᱜ-ᱟᱭ ᱫᱚᱢᱮ ᱟᱹᱰᱤ ᱡᱳᱨᱛᱮ ᱦᱳᱭ ᱥᱮ ᱾ ᱟᱫᱚ ᱦᱚᱸᱜ-ᱚᱭ ᱱᱤᱛᱳᱜ ᱨᱤᱢᱤᱞ ᱠᱩ ᱠᱟᱹᱴᱤᱡ ᱯᱷᱟᱸᱠᱟ ᱵᱟᱲᱟ ᱠᱮᱫ ᱛᱮ ᱟᱫᱚ ᱱᱚᱛᱮ ᱩᱰᱩᱝ ᱦᱩᱭ ᱠᱟᱱᱟ ᱜᱚᱰᱟ ᱥᱮᱫ᱾
ᱚ ᱦᱚᱸ᱾
ᱛᱟᱦᱚᱞᱮ ᱜᱚᱝᱠᱮ ᱟᱵᱤᱱ ᱜᱮ᱾ ᱦᱳᱭ ᱦᱳᱭ ᱟᱹᱵᱤᱱ ᱜᱮ ᱪᱮᱫ ᱵᱤᱱ ᱪᱤᱠᱟᱹ ᱵᱟᱲᱟᱭᱮᱫᱟ ᱱᱤᱛᱳᱜ ᱥᱮᱛᱟᱜ ᱵᱮᱲᱟ?
ᱤᱧᱦᱚᱸ ᱮᱵᱷᱮᱱ ᱵᱟᱲᱟ ᱠᱟᱛᱮᱫ ᱤᱧ ᱱᱚᱜ-ᱚᱭ ᱤᱧ ᱫᱩᱲᱩᱵ ᱵᱟᱲᱟ ᱟᱠᱟᱱᱟ ᱾
ᱟᱪᱪᱷᱟ,
ᱦᱩᱸ, ᱟᱫᱚ ᱪᱮᱫ ᱵᱟᱵᱚᱛ ᱛᱮ ᱛᱷᱩᱛᱤ ᱵᱟᱲᱟ ᱧᱚᱜ ᱦᱳᱭᱳᱜᱼᱟ?
ᱟᱫᱚ ᱡᱟᱦᱟᱱᱟᱜ ᱠᱚ ᱜᱮ ᱨᱚᱲ ᱵᱟᱲᱟ ᱦᱩᱭᱩᱜ-ᱟ, ᱟᱫᱚ
ᱦᱮᱸ ᱦᱮᱸ,
ᱟᱫᱚ ᱚᱱᱟ ᱜᱮ ᱦᱳᱭᱳᱜ ᱠᱟᱱᱟ ᱠᱟᱛᱷᱟ ᱫᱚ ᱡᱮ ᱟᱹᱵᱤᱱ ᱫᱚ ᱛᱟᱦᱚᱞᱮ ᱱᱟᱢᱟᱞ ᱫᱤᱥᱚᱢ ᱥᱮ ᱦᱟᱸᱜ? ᱵᱩᱨᱩ ᱫᱤᱥᱚᱢ ᱥᱮ ᱰᱟᱹᱦᱤ ᱫᱤᱥᱚᱢ?
ᱟᱞᱮ ᱫᱚ ᱢᱮᱱ ᱞᱮᱠᱷᱟᱱ ᱫᱚ ᱤᱭᱟᱹ ᱵᱩᱨᱩ ᱫᱤᱥᱚᱢ ᱾
ᱛᱚᱵᱮ ᱯᱷᱩᱴᱠᱟᱹ ᱠᱚ ᱫᱚ ᱵᱷᱟᱜᱮ ᱜᱮ ᱠᱚ ᱦᱳᱭᱳᱜ ᱠᱟᱱᱟ ᱛᱟᱦᱚᱞᱮ
ᱦᱚᱸ ᱦᱳᱭ ᱵᱟᱲᱟᱜ ᱠᱟᱱ ᱜᱮᱭᱟ ᱠᱚ, ᱩᱱᱠᱩ ᱵᱟᱡᱟᱨ ᱨᱮ ᱡᱩᱫᱤ ᱵᱮᱱ ᱟᱹᱠᱷᱨᱤᱧ ᱠᱚ ᱠᱷᱟᱱ ᱦᱟᱡᱟᱨ ᱴᱟᱠᱟ ᱠᱤᱞᱳ ᱾ ᱯᱷᱩᱴᱠᱟᱹ,
ᱟᱪᱪᱷᱟ ᱦᱮᱸ ᱦᱮᱸ, ᱟᱹᱞᱤᱧ ᱱᱚᱣᱟ ᱫᱷᱟᱨᱮ ᱚᱝᱠᱟ ᱜᱮ,
ᱠᱚᱨᱮ ᱫᱚ ᱪᱟᱨᱥᱚ ᱴᱟᱠᱟ ᱟᱨ,
ᱦᱩᱸ,
ᱱᱤᱭᱟᱹ ᱦᱚᱲ ᱠᱚᱫᱚ ᱚᱝᱠᱟ ᱟᱫᱚ ᱚᱱᱟ ᱫᱚ ᱵᱤᱱᱟᱹ ᱥᱟᱨ ᱠᱚᱛᱮ ᱠᱚ, ᱚᱸ ᱚᱢᱚᱱ ᱠᱚᱣᱟ ᱥᱮ ᱚᱱᱟᱛᱮ ᱩᱱᱠᱩᱣᱟᱜ ᱫᱟᱢ ᱫᱚ ᱟᱹᱰᱤ,
ᱩᱸ ᱦᱳᱭ ᱦᱳᱭ ᱦᱳᱭ, ᱟᱫᱚ ᱟᱹᱞᱤᱧ ᱱᱚᱣᱟ ᱫᱷᱟᱨᱮ ᱯᱩᱴ ᱯᱩᱴᱠᱟᱹ ᱦᱳᱭ ᱫᱚᱠᱚ ᱦᱳᱭᱳᱜ ᱠᱟᱱ ᱜᱮᱭᱟ ᱟᱨ ᱱᱚᱱᱛᱮ ᱟᱫ, ᱛᱚ ᱟᱹᱞᱤᱧ ᱦᱚᱸ ᱦᱚᱞᱟ ᱞᱤᱧ ᱦᱟᱞᱟᱝ ᱟᱹᱜᱩ ᱞᱮᱫ ᱠᱚᱣᱟ ᱛᱚ ᱟᱫᱚ ᱡᱟᱦᱟᱸᱜᱮ ᱥᱳᱲᱮ ᱦᱳᱭᱱᱟ ᱟᱨᱠᱤ,
ᱚ ᱦᱚᱸ ᱥᱳᱲᱮ ᱵᱟᱲᱟ ᱦᱳᱭᱱᱟ ᱾
ᱦᱳᱭ,
ᱯᱩᱴᱠᱟᱹ ᱥᱳᱲᱮ ᱠᱚ, ᱛᱚᱵᱮ ᱩᱫ ᱠᱚ ᱚᱢᱚᱱᱚᱜ ᱠᱟᱱᱟ ᱥᱮ ᱵᱟᱝ?
ᱦᱩᱸ, ᱚᱢᱚᱱ ᱵᱟᱲᱟᱜ ᱠᱟᱱ ᱜᱮᱭᱟ,
ᱟᱪᱪᱷᱟ,
ᱵᱦᱟᱜᱮ ᱜᱮ,
ᱱᱤᱛᱚᱜ ᱱᱤᱛᱚᱜ ᱫᱚ ᱛᱚᱵᱮ ᱟᱹᱵᱤᱱ ᱫᱚ ᱚᱲᱟᱜ ᱥᱮᱜ ᱨᱮ ᱜᱮ ᱢᱮᱱᱟᱜ ᱵᱤᱱᱟ ᱵᱟᱝ?
ᱦᱳᱭ ᱦᱳᱭ ᱚᱲᱟᱜ ᱨᱮ ᱱᱤᱛᱳᱜ ᱾
ᱦᱚᱸ ᱛᱟᱦᱚᱞᱮ ᱚᱲᱟᱜ ᱦᱚᱲ ᱠᱚ ᱫᱚ ᱪᱮᱫ ᱞᱮᱠᱟ ᱢᱮᱱᱟᱜ ᱠᱚᱣᱟ? ᱵᱮᱥ ᱵᱟᱲᱟ ᱜᱮ ᱛᱚ
ᱦᱩᱸ ᱵᱮᱥ ᱵᱟᱲᱟ ᱜᱮ ᱚᱲᱟᱜ ᱦᱚᱲ ᱠᱚ ᱫᱚ ᱢᱮᱱᱟᱜ ᱠᱚᱣᱟ ᱱᱤᱛᱳᱜ ᱫᱚ
ᱟᱹᱵᱤᱱ ᱪᱮᱫ ᱞᱮᱠᱟ ᱢᱮᱱᱟᱜ ᱵᱤᱱᱟ?
ᱱᱟᱯᱟᱭ ᱵᱟᱲᱟ ᱜᱮ,
ᱟᱪᱷᱟ,
ᱟᱫᱚ ᱱᱤᱭᱟᱹ ᱚᱠᱛᱚ ᱨᱮ ᱱᱟᱥᱮᱱᱟᱜ ᱚᱱᱮ ᱯᱟᱹᱣᱞᱤ ᱵᱟᱵᱚᱜ ᱛᱮ ᱠᱟᱛᱷᱟ ᱧᱚᱜ ᱦᱳᱭᱳᱜ ᱤᱧ ᱢᱮᱱᱮᱜᱼᱟ ᱾ ᱵᱟᱹᱣᱞ ᱵᱟᱹᱣᱞᱤ ᱢᱮᱱ ᱞᱮᱠᱷᱟᱱ ᱴᱷᱤᱠᱟᱹᱭ ᱜᱮᱭᱟ ᱛᱚ?
ᱦᱮ ᱟᱹᱞᱤᱧ ᱦᱟᱸᱜ ᱚᱱᱟ ᱛᱚ ᱵᱟᱹᱞᱤᱧ ᱴᱷᱤᱠᱟᱹᱭ ᱜᱮᱭᱟ ᱟᱫᱚ ᱵᱤᱱ ᱞᱟᱹᱭ ᱞᱮᱠᱷᱟᱱ ᱦᱚᱭ ᱛᱚ ᱯᱟᱞᱮᱱ ᱞᱤᱧ ᱵᱟᱲᱟᱭ ᱜᱮ ᱪᱚ,
ᱦᱚᱸ ᱦᱚᱸ, ᱟᱵᱚ ᱡᱚᱫᱤ ᱥᱟᱱᱛᱟᱲ ᱥᱟᱶᱛᱟ ᱨᱮ ᱡᱩᱫᱤ ᱵᱚᱱ ᱧᱮᱞ ᱠᱷᱟᱱ ᱫᱚ ᱡᱟᱦᱟᱸ ᱥᱟᱶᱦᱮᱫ ᱢᱮᱱᱟᱜ ᱟᱠᱟᱜ ᱚᱱᱟ ᱨᱮᱭᱟᱜ ᱟ ᱾ ᱟᱹᱰᱤ ᱢᱟᱨᱟᱝ ᱛᱮᱛᱮᱫ ᱠᱟᱱᱟ ᱟᱨ ᱵᱟᱝ ᱠᱷᱟᱱ ᱦᱚᱲᱢᱚ ᱦᱟᱹᱴᱤᱧ ᱢᱮᱱᱛᱮ ᱱᱚᱣᱟ ᱵᱟᱹᱣᱞᱤ, ᱵᱚ ᱢᱮᱛᱟᱜ ᱠᱟᱱᱟ ᱾ ᱱᱚᱣᱟ ᱫᱚ ᱦᱟᱸᱜ ᱥᱮᱫᱟᱭ ᱟᱭᱳ ᱦᱚᱲ ᱠᱚ ᱵᱟᱝ, ᱠᱷᱟᱱ ᱫᱚ ᱜᱚᱲᱚᱢ ᱵᱩᱰᱦᱤ ᱠᱚ, ᱟᱠᱚᱨᱮᱱ ᱦᱟᱸᱜ ᱡᱟᱦᱟᱸ ᱜᱚᱲᱚᱢ ᱜᱤᱫᱽᱨᱟᱹ ᱠᱚ ᱵᱟᱝ ᱠᱷᱟᱱ ᱫᱚ ᱟᱠᱚᱨᱮᱱ ᱜᱤᱫᱽᱨᱟᱹ ᱠᱚ ᱡᱟᱹᱯᱤᱫ ᱞᱟᱹᱜᱤᱫ ᱡᱟᱦᱟᱸ ᱠᱚ ᱵᱮᱵᱷᱟᱨᱮᱫ ᱛᱟᱦᱮᱸ ᱠᱟᱱᱟ ᱚᱱᱟᱜᱮ ᱦᱟᱸᱜ ᱵᱟᱹᱣᱞᱤ ᱫᱚᱵᱚ ᱢᱮᱛᱟᱜ ᱠᱟᱱᱟ᱾ ᱚᱸ ᱵᱟᱹᱣᱞᱤ ᱫᱚ ᱜᱤ ᱜᱤᱫᱽᱨᱟᱹ ᱥᱩᱢᱩᱝ ᱫᱚ ᱵᱟᱝ-ᱟ ᱡᱩᱣᱟᱹᱱ ᱠᱚᱲᱟ ᱟᱨ ᱵᱟᱝ ᱠᱷᱟᱱ ᱦᱟᱲᱟᱢ ᱦᱚᱲ ᱞᱟᱹᱜᱤᱫ ᱦᱚᱸ ᱢᱮᱱᱟᱜ ᱟᱠᱟᱜ ᱡᱮ ᱡᱟᱦᱟᱸᱭ ᱜᱤ ᱵᱟᱹᱣᱞᱤ ᱦᱟᱸᱜ ᱵᱚᱱ ᱢᱮᱱᱮ-ᱟ ᱱᱚᱣᱟ ᱫᱚ ᱟᱸ ᱦᱟᱲᱟᱢ ᱦᱚᱲ ᱞᱟᱹᱜᱤᱫ ᱦᱚᱸ ᱢᱮᱱᱟᱜ ᱟᱠᱟᱜ ᱟᱨ ᱡᱩᱣᱟᱹᱱ ᱠᱚᱲᱟ ᱜᱤᱫᱽᱨᱟᱹ ᱞᱟᱹᱜᱤᱫ ᱦᱚᱸ ᱢᱮᱱᱟᱜ ᱠᱟᱜ-ᱟ ᱾ ᱚᱸ ᱱᱚᱣᱟ ᱠᱚ ᱨᱮᱭᱟᱜ ᱵᱮᱵᱷᱟᱨ ᱫᱚ ᱚᱠᱛᱚ ᱯᱤᱪᱷᱤ ᱵᱷᱮᱜᱟᱨ ᱜᱮ ᱛᱟᱦᱮᱱᱟ, ᱛᱟᱦᱚᱞᱮ ᱚᱱᱮᱠ ᱡᱟᱦᱟᱸ ᱵᱚ ᱯᱮᱭᱟ ᱵᱟᱹᱣᱞᱤ ᱢᱮᱱᱮᱱᱟ ᱡᱮ ᱜᱤᱫᱽᱨᱟᱹ ᱵᱟᱹᱣᱞᱤ ᱦᱟᱲᱟᱢ ᱯᱟᱹᱣᱞᱤ ᱟᱨ ᱠᱚᱲᱟ ᱵᱚᱞ ᱱᱚᱣᱟ ᱫᱚ ᱚᱠᱛᱚ ᱯᱤᱪᱷᱤ ᱱᱚᱣᱟ ᱨᱮᱭᱟᱜ ᱵᱮᱵᱚᱦᱟᱨ ᱫᱚ ᱡᱩᱫᱟᱹ ᱜᱮᱭᱟ ᱡᱮ ᱧᱤᱫᱟᱹ ᱚᱠᱛᱚ ᱜᱤᱫᱽᱨᱟᱹ ᱠᱚᱫᱚ ᱫᱚᱢᱮ ᱠᱚ ᱨᱟᱜᱟ ᱩᱱ ᱚᱠᱛᱚ ᱫᱚ ᱜᱤᱫᱽᱨᱟᱹ ᱵᱷᱩᱞᱟᱹᱣ ᱠᱷᱟ ᱵᱟᱹᱣᱞᱤ ᱠᱚ ᱞᱟᱹᱭᱟ ᱥᱮ ᱟᱸᱡᱚᱢᱚᱜ-ᱟ᱾ ᱚᱱᱠᱟᱛᱮ ᱡᱩᱫᱤ ᱵᱚᱱ ᱧᱮᱞ ᱠᱷᱟᱱ ᱫᱚ ᱛᱟᱦᱚᱞᱮ ᱚᱱᱟ ᱜᱤᱫᱽᱨᱟᱹ ᱵᱟᱹᱣᱞᱤ ᱫᱚ ᱯᱮ ᱴᱷᱮᱱ ᱦᱟᱹᱴᱤ, ᱧᱚᱜ-ᱟ᱾
ᱟᱪᱪᱷᱟ᱾
ᱪᱮᱫ ᱞᱮᱠᱟ ᱡᱮ ᱜᱤᱫᱽᱨᱟᱹ ᱮᱱᱮᱡ ᱵᱟᱹᱣᱞᱤ
ᱟᱨ ᱛᱟᱯᱚᱨᱮ ᱛᱟᱦᱮᱱᱟ ᱜᱤᱫᱽᱨᱟᱹ ᱵᱷᱩᱞᱟᱳ ᱵᱟᱣᱞᱤ ᱜᱤᱫᱨᱟᱹ ᱡᱟᱯᱤᱫ ᱵᱟᱣᱞᱤ ᱾
ᱟᱪᱪᱷᱟ ᱾
ᱟᱨ ᱡᱩᱫᱤ ᱜᱤᱫᱽᱨᱟᱹ ᱮᱱᱮᱡ ᱵᱟᱹᱣᱞᱤ ᱨᱮᱭᱟᱜ ᱠᱟᱛᱷᱟ ᱡᱩᱫᱤ ᱢᱮᱱᱟᱜ ᱠᱷᱟᱱ ᱫᱚ ᱱᱚᱣᱟ ᱫᱚ ᱚᱱᱮ ᱡᱮ ᱜᱤᱫᱽᱨᱟᱹ ᱜᱤᱫᱽᱨᱟᱹ ᱵᱷᱤᱛᱤᱨ ᱨᱮ ᱟᱠᱚ ᱦᱟᱸ ᱠᱟᱹᱴᱤᱡ ᱠᱟᱴᱤᱡ ᱜᱤᱫᱽᱨᱟᱹ ᱠᱩᱞᱦᱤ ᱫᱷᱩᱲᱤ ᱠᱚᱨᱮ ᱠᱚ ᱮᱱᱮᱡ